ᱦᱮᱞᱳ
ᱦᱚᱸ ᱡᱚᱦᱟᱨ ᱜᱮ
ᱡᱚᱦᱟᱨ ᱜᱮ ᱫᱟᱹᱭ
ᱦᱚᱸ ᱢᱟᱸᱭ ᱡᱚᱦᱟᱨ ᱜᱮ
ᱪᱮᱫ ᱦᱚᱸ ᱵᱟᱝᱟ ᱱᱚᱜᱼᱚᱭ ᱛᱚ ᱦᱟᱸᱜ ᱱᱤᱛᱚᱜ ᱫᱚ ᱚᱲᱟᱜ ᱨᱮᱜᱮ ᱢᱮᱱᱟᱜ ᱟᱠᱟᱫ ᱞᱮᱭᱟ ᱵᱮᱨᱮᱫ ᱵᱟᱲᱟ ᱦᱩᱭ ᱠᱟᱱᱟ ᱟᱯᱮᱜ ᱜᱮ ᱛᱤᱱ ᱠᱚᱨᱮ ᱯᱮ ᱵᱮᱨᱮᱫ ᱵᱮᱨᱮᱫ ᱵᱟᱲᱟᱭᱮᱱᱟ
ᱟᱞᱮ ᱫᱚ ᱵᱮᱨᱮᱫ ᱫᱚ ᱮᱱᱟᱝ ᱨᱮᱜᱮᱞᱮ ᱵᱮᱨᱮᱫ ᱟᱠᱟᱱᱟ ᱫᱟᱠᱟ ᱩᱛᱩ ᱠᱚᱞᱮ ᱤᱥᱤᱱ ᱠᱮᱫᱼᱟ
ᱚᱸ ᱫᱟᱹᱛᱟᱹᱱᱤ ᱦᱩᱛᱩᱢ ᱵᱟᱲᱟᱭᱮᱱᱟ ᱯᱮᱥᱮ ᱟᱹᱣᱨᱤᱭᱟ
ᱦᱮᱸ ᱦᱩᱛᱩᱢ ᱵᱟᱲᱟ ᱫᱟᱹᱛᱟᱹᱱᱤ ᱠᱚᱫᱚ ᱦᱩᱭᱩ ᱟᱠᱟᱱᱟ᱾
ᱟᱞᱮ ᱦᱚᱸ ᱱᱚᱜᱼᱚᱭ ᱵᱮᱨᱮᱫ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ᱾ ᱫᱟᱹᱛᱟᱹᱱᱤ ᱦᱩᱛᱩᱢ ᱠᱚᱫᱚ ᱦᱟᱸᱜ ᱦᱩᱭ ᱠᱟᱱᱟ᱾ ᱟᱫᱚ ᱤᱥᱤᱱ ᱵᱟᱥᱟᱝ ᱠᱚᱫᱚ ᱦᱟᱸᱜ ᱟᱨᱦᱚᱵᱚᱜᱼᱟ ᱤᱥᱤᱱ ᱥᱤᱱ ᱵᱟᱥᱟᱝ ᱠᱟᱹᱢᱤ ᱦᱚᱨᱟᱫᱚ ᱟᱫᱚ ᱢᱟᱹᱭ ᱱᱤᱛᱚᱜ ᱫᱚ ᱟᱯᱮᱫ ᱫᱚ ᱪᱮᱫ ᱥᱮᱛᱟᱜ ᱨᱮᱫᱚ ᱪᱮᱫ ᱩ ᱞᱚᱜᱚᱱ ᱫᱚ ᱪᱮᱫ ᱠᱚᱯᱮ ᱤᱥᱤᱱ ᱵᱟᱲᱟ ᱜᱚᱫ ᱠᱮᱜᱼᱟ ᱠᱟᱹᱴᱤᱡ ᱵᱤᱱ ᱞᱟᱹᱭ ᱞᱮᱠᱷᱟᱱ ᱦᱩᱱᱟᱹᱝ ᱱᱟᱯᱟᱭ ᱠᱚᱜᱼᱟ?
ᱫᱟᱠᱟ ᱠᱚᱜᱮᱞᱮ ᱤᱥᱤᱱ ᱟᱠᱟᱫᱟ ᱟᱫᱚ ᱵᱟᱹᱫᱽ ᱠᱷᱮᱛ ᱠᱟᱹᱢᱤ ᱞᱟᱜᱟᱣ ᱠᱟᱱ ᱫᱚ ᱪᱟᱞᱟᱣ ᱫᱚ ᱦᱩᱭᱩᱜᱼᱟ᱾ ᱟᱫᱚ ᱞᱚᱜᱚᱱ ᱵᱟᱢ ᱤᱥᱤᱱ ᱞᱮᱠᱷᱟᱱ ᱵᱟᱹᱫᱽ ᱠᱷᱮᱫᱽ ᱠᱟᱹᱢᱤ ᱦᱚᱸᱛᱚ ᱚᱸᱰᱮ ᱪᱟᱞᱟᱣ ᱦᱩᱭᱩᱜᱼᱟ ᱥᱮ ᱞᱚᱜᱚᱱ ᱫᱷᱟᱨᱟ᱾
ᱦᱳᱭ ᱦᱳᱭ ᱚᱱᱟᱢᱟ ᱴᱷᱤᱠ ᱠᱟᱛᱷᱟ ᱜᱮ ᱠᱟᱱᱟ ᱱᱮᱛᱟᱨ ᱫᱤᱱ ᱫᱚ ᱠᱟᱹᱢᱤ ᱛᱤᱱ ᱠᱟᱱᱟ ᱞᱚᱱ ᱞᱚᱜᱚᱱ ᱵᱚᱱ ᱤᱥᱤᱱ ᱵᱟᱥ ᱥᱟᱶ ᱛᱮᱵᱚᱱ ᱪᱟᱞᱟᱜᱼᱟ, ᱤᱱᱟᱹᱠᱷᱟᱱ ᱟᱯᱚᱱᱟᱜ ᱜᱮ ᱵᱷᱟᱜᱤ ᱦᱩᱭᱩᱜᱼᱟ᱾
ᱦᱳᱭ ᱵᱟᱠᱷᱟᱱ, ᱟᱯᱮᱱᱛᱮ ᱪᱟᱥ ᱠᱟᱹᱛᱤ ᱱᱲᱤᱡ ᱦᱩᱭᱩᱜ ᱠᱟᱱᱟ, ᱥᱮ ᱵᱟᱝᱟ?
ᱟᱸ ᱟᱞᱮ ᱱᱚᱛᱮ ᱫᱚ ᱦᱟᱸᱜ ᱪᱟᱥ ᱠᱚᱫᱚ ᱦᱟᱸᱜ ᱱᱚᱜᱼᱚᱭ ᱛᱚ ᱮᱦᱚᱵ ᱟᱠᱟᱱ ᱜᱮᱭᱟ᱾ ᱟᱫᱚ ᱱᱚᱜᱼᱚᱭ ᱪᱟᱹᱞᱩᱣ ᱠᱟᱱ ᱜᱮᱭᱟ ᱦᱟᱸᱜ ᱟᱫᱚ ᱛᱤᱱᱟᱹᱜ ᱫᱚ ᱪᱮᱜ ᱮᱦᱮᱱ ᱥᱮᱨᱢᱟ ᱡᱟᱹᱲᱤ ᱦᱚᱸᱛᱚ ᱴᱷᱤᱠ ᱢᱚ ᱛᱚ ᱵᱟᱭ ᱥᱮᱨᱢᱟ ᱡᱟᱹᱲᱤᱭᱟᱵᱚᱱ ᱠᱟᱱᱟ? ᱟᱯᱮ ᱥᱮᱫ ᱜᱮ ᱪᱮᱜ ᱞᱮᱠᱟ?
ᱟᱞᱮᱥᱮᱫ ᱫᱚ ᱥᱮᱨᱢᱟ ᱡᱟᱹᱲᱤ ᱫᱚ ᱦᱩᱭᱩᱜ ᱠᱟᱱ ᱜᱮᱭᱟ ᱦᱩᱭ ᱫᱚ᱾
ᱩᱸ
ᱟᱫᱚ ᱚᱱᱟ ᱫᱟᱜ ᱚᱱᱟ ᱫᱟᱜ ᱠᱚᱛᱮ ᱜᱮᱛᱚ ᱡᱚᱢᱟ ᱦᱩᱭᱩᱜ ᱠᱟᱱᱟ ᱥᱮ ᱪᱟᱥ ᱠᱟᱹᱢᱤ ᱠᱚᱫᱚ
ᱦᱩᱸ
ᱟ ᱟᱯᱮ ᱥᱮᱫ ᱫᱚ ᱨᱚᱦᱚᱭ ᱛᱩᱫ ᱠᱚ ᱞᱟᱜᱟᱣᱱᱟ ᱥᱮ ᱟᱹᱣᱨᱤᱜᱼᱟ?
ᱟᱨ ᱨᱚᱦᱚᱭ ᱛᱩᱫ ᱠᱟᱹᱢᱤᱦᱚᱨᱟ ᱠᱚᱫᱚ ᱦᱟᱸᱜ ᱚᱱᱮᱛᱚ ᱪᱟᱞᱟᱣᱮᱱ ᱡᱟᱹᱯᱩᱫ ᱡᱟᱹᱯᱩᱫ ᱠᱮᱜᱟᱭ ᱥᱤᱧ ᱧᱤᱫᱟᱹᱭ ᱫᱟᱜ ᱠᱮᱜᱼᱟ ᱚᱱᱟ ᱠᱷᱟᱹᱛᱤᱨ ᱛᱮ ᱵᱟᱹᱫᱽ ᱠᱚᱫᱚ ᱦᱟᱸᱜ ᱯᱮᱨᱮᱡ ᱞᱮᱱᱛᱮ ᱠᱟᱹᱴᱤᱡ ᱫᱚᱟᱸᱜ ᱟᱨ ᱨᱚᱦᱚᱭ ᱠᱟᱹᱢᱤ ᱦᱚᱨᱟ ᱫᱚ᱾ ᱞᱟᱦᱟᱥᱮᱫ ᱦᱮᱡ ᱜᱚᱫ ᱠᱟᱱᱟ ᱟᱫᱚ ᱱᱤᱛᱚᱜ ᱫᱚ ᱱᱚᱜᱼᱚᱭ ᱫᱟᱜ ᱠᱚᱭ ᱵᱚᱱᱫᱚ ᱠᱮᱫ ᱠᱷᱟᱱ ᱦᱟᱸᱜ ᱟᱫᱚ ᱵᱚᱱᱫᱚ ᱦᱟᱛᱟᱲ ᱠᱟᱱᱟ ᱟᱨᱦᱚᱸ ᱛᱤᱥᱮ ᱫᱟᱜ ᱞᱮᱜᱤ ᱦᱟᱸᱜ ᱟᱨᱦᱚᱸ ᱨᱚᱦᱚᱭ ᱦᱩᱭᱩᱜᱼᱟ᱾
ᱟᱪᱪᱷᱟᱸ ᱚᱱᱟ ᱨᱚᱦᱚᱭ ᱠᱟᱹᱢᱤ ᱪᱟᱞᱟᱜ ᱠᱟᱱ ᱜᱮ ᱛᱟᱞᱮᱭᱟ ᱛᱚ ᱟᱞᱮᱭᱟᱜ ᱢᱟ
ᱚᱸ ᱟᱹᱰᱤ ᱱᱟᱯᱟᱭ ᱠᱟᱛᱷᱟ
ᱢᱩᱸ
ᱟᱫᱚ ᱦᱟᱸᱜ ᱱᱚᱜᱼᱚᱭ ᱧᱮᱞ ᱧᱮᱞ ᱛᱮᱦᱚᱸ ᱱᱟᱦᱟᱜ ᱫᱟᱸᱥᱟᱭ ᱵᱚᱸᱜᱟ ᱦᱚᱸ ᱱᱟᱜ ᱥᱮᱴᱮᱨ ᱦᱤᱡᱩᱜ ᱠᱟᱱᱟ ᱟᱫᱚ
ᱥᱟᱢᱟᱱᱰᱚᱴ
ᱟᱫᱚ ᱟᱯᱮᱥᱮᱫ ᱚᱠᱟ ᱞᱮᱠᱟ ᱫᱟᱸᱥᱟᱭ ᱠᱚᱠᱚ ᱵᱚᱸᱜᱟᱜᱼᱟ ᱠᱟᱹᱴᱤᱡ ᱮᱢ ᱞᱟᱹᱭ ᱞᱮᱠᱷᱟᱱ ᱦᱩᱱᱟᱹᱝ ᱱᱟᱯᱟᱭ ᱠᱚᱜᱼᱟ?
ᱟᱞᱮᱥᱮᱫ ᱫᱚ ᱫᱟᱸᱥᱟᱭ ᱫᱚ ᱪᱟᱞᱟᱜ ᱜᱮᱭᱟ ᱠᱚ ᱫᱟᱸᱥᱟᱭ ᱫᱟᱬᱟᱱ ᱠᱚ ᱠᱚᱲᱟ ᱜᱤᱫᱽᱨᱟᱹ ᱠᱚ ᱠᱩᱲᱤᱜᱤᱫᱽᱨᱟᱹ ᱞᱮᱠᱟ ᱥᱟᱡᱟᱣ ᱠᱟᱛᱮᱜ ᱠᱚ ᱪᱟᱞᱟᱜᱼᱟ ᱠᱚ᱾ ᱚᱱᱟ ᱫᱚ ᱚᱸ ᱫᱟᱸᱥᱟᱭ ᱨᱮᱱᱟᱜ ᱤᱭᱟᱹ ᱠᱷᱚᱱᱟᱜ ᱮᱛᱚᱦᱚᱵᱚᱜᱼᱟ ᱢᱚᱬᱮ ᱢᱟᱦᱟ ᱠᱷᱚᱱᱟᱜ ᱡᱟᱦᱟᱸ
ᱚᱸ
ᱢᱮ ᱮᱛᱚᱦᱚᱵ ᱢᱚᱬᱮ ᱢᱟᱦᱟ ᱠᱷᱚᱱᱟᱜ ᱫᱟᱸᱥᱟᱭ ᱠᱚ ᱪᱟᱞᱟᱜᱼᱟ ᱢᱚᱬᱮ ᱢᱟᱦᱟ ᱜᱮᱠᱚ ᱫᱟᱬᱟᱱᱟ᱾ ᱟᱫᱚ ᱚᱱᱟ ᱚᱝᱠᱟ ᱠᱟᱛᱮ ᱜᱮ ᱠᱚ ᱪᱟᱞᱟᱜᱼᱟ ᱫᱟᱸᱥᱟᱭ ᱫᱟᱬᱟᱱ ᱡᱮᱢ ᱵᱚᱱ ᱵᱷᱩᱣᱟᱹᱝ ᱠᱚ ᱥᱟᱯᱟᱵ ᱨᱮ ᱛᱟᱦᱮᱱ ᱛᱟᱠᱚᱣᱟ, ᱥᱟᱨ ᱛᱟᱦᱮᱱ ᱛᱟᱠᱚᱣᱟ᱾ ᱟᱨᱚ ᱦᱚᱨᱚᱜ ᱵᱟᱸᱫᱮ ᱨᱮ ᱛᱟᱦᱮᱱ ᱛᱟᱠᱚᱣᱟ ᱢᱟᱨᱟᱜ ᱯᱤᱧᱪᱷᱟᱹᱨ᱾ ᱟᱯᱮ ᱥᱮᱫ ᱫᱚ?
ᱟᱞ ᱥᱮ ᱦᱟᱸᱦᱟᱸᱜ ᱚᱝᱠᱟ ᱜᱮ ᱟᱫᱚ ᱟᱞᱮ ᱥᱮᱫ ᱫᱚ ᱦᱟᱸᱜ ᱚᱱᱠᱟ ᱥᱤᱧ ᱢᱟᱨᱥᱟᱞ ᱫᱚ ᱦᱟᱸᱜ ᱫᱤᱱ ᱵᱮᱲᱟ ᱫᱚ ᱦᱟᱸᱜ ᱵᱟᱠᱚ ᱥᱮᱱᱚᱜ ᱜᱮᱭᱟ ᱟᱞᱮ ᱥᱮᱫ ᱫᱚ ᱦᱟᱸᱜ ᱧᱤᱫᱟᱹ ᱵᱮᱲᱟ ᱠᱚ ᱥᱮᱱᱚᱜ ᱜᱮᱭᱟ ᱚᱱᱮ ᱤᱭᱟᱹ ᱠᱚ ᱛᱟᱦᱮᱱ ᱛᱟᱠᱚᱣᱟ ᱡᱟᱦᱟᱸ ᱠᱚᱢ ᱞᱟᱹᱭ ᱠᱮᱜᱼᱟ ᱥᱟᱯᱟᱵ ᱠᱚᱜ ᱚᱱᱟ ᱠᱚᱜᱮ ᱛᱟᱦᱮᱱ ᱛᱟᱠᱚᱣᱟ ᱟᱫᱚ ᱦᱟᱸᱜ ᱩᱱᱫᱤᱱ ᱩᱱᱫᱤᱱ ᱨᱮᱦᱟᱸᱜ ᱱᱚᱣᱟ ᱠᱚᱫᱚ ᱫᱟᱥᱟᱭ ᱠᱚᱫᱚ ᱡᱟᱹᱥᱛᱤ ᱠᱟᱭᱛᱮ ᱧᱮᱞ ᱧᱟᱢᱚᱜ ᱠᱟᱱ ᱛᱟᱦᱮᱸ ᱱ ᱱᱤᱛᱚᱜ ᱫᱚ ᱦᱟᱸᱜ ᱟᱞᱮ ᱥᱮᱫ ᱫᱚ ᱠᱟᱹᱴᱤᱡ ᱵᱚᱱᱫᱚ ᱟᱹᱜᱩ ᱜᱚᱫ ᱟᱠᱟᱱᱟ ᱩᱱᱟᱹᱜ ᱦᱟᱸᱜ ᱚᱱᱟ ᱤᱫᱤᱛᱮᱫ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ
ᱟᱨ ᱟᱞᱮ ᱥᱮᱫ ᱫᱚ ᱥᱤᱧ ᱵᱮᱲᱟ ᱠᱚ ᱪᱟᱞᱟᱜ ᱟᱠᱚ ᱫᱟᱸᱥᱟᱭ ᱫᱚ ᱫᱟᱸᱥᱟᱭ ᱫᱟᱬᱟᱱ ᱫᱚ
ᱟᱞᱮ ᱥᱮᱜ ᱫᱚ ᱧᱤᱫᱟᱹ ᱵᱮᱲᱟ ᱠᱚ ᱥᱮᱱᱚᱜ ᱛᱟᱦᱮᱸᱜ ᱥᱤᱧ ᱵᱮᱲᱟ ᱫᱚ ᱟᱞᱮ ᱥᱮᱜ ᱫᱚ ᱵᱟᱠᱚ ᱥᱮᱱᱚᱜ ᱜᱮ ᱛᱟᱦᱮᱸᱜᱼᱟ᱾ ᱟᱫᱚ ᱚᱠᱟ ᱫᱤᱥᱚᱢ ᱚᱠᱟᱞᱮᱠᱟ ᱜᱚᱴᱟ ᱫᱚ ᱟᱨᱚ ᱵᱟᱝ ᱥᱚᱢᱟᱱᱟ ᱦᱳᱭ ᱦᱳᱭ
ᱱᱟᱯᱟᱭ ᱠᱟᱛᱷᱟ ᱫᱟᱸᱥᱟᱭ ᱡᱟᱱᱢᱟᱦ ᱨᱮᱱᱟᱜ ᱚᱱᱟ ᱛᱟᱭᱚᱢ ᱟᱨᱦᱚᱸ ᱥᱚᱦᱚᱨᱟᱭ ᱪᱟᱸᱫᱳ ᱵᱚᱞᱚᱱ ᱠᱟᱱᱟ ᱥᱚᱦᱚᱨᱟᱭ ᱦᱚᱸ ᱚᱠᱟ ᱞᱮᱠᱟ ᱯᱮ ᱢᱟᱱᱟᱣ ᱜᱮᱭᱟ ᱟᱯᱮ ᱫᱚ
ᱥᱚᱨᱦᱟᱭ ᱫᱚ ᱱᱟᱦᱟᱜ ᱟᱞᱮ ᱫᱚ ᱩᱱᱟᱹᱜ ᱡᱟᱸᱠ ᱡᱚᱢᱚᱠ ᱫᱚ ᱵᱟᱞᱮ ᱢᱟᱱᱟᱣ ᱜᱮᱭᱟ ᱡᱟᱦᱟᱸ ᱞᱮᱠᱟ ᱞᱟᱦᱟᱛᱮ ᱦᱩᱭᱩᱜ ᱛᱟᱦᱮᱸᱫᱼᱟ ᱟᱞᱮ ᱥᱮᱫ ᱫᱚ ᱦᱟᱸᱜ ᱱᱚᱜᱼᱚᱭ ᱢᱚᱱᱮ ᱥᱤᱧ ᱢᱚᱱᱮ ᱧᱤᱫᱟᱹ ᱤᱭᱟᱹ ᱰᱟᱝᱨᱤ ᱠᱚᱠᱚ ᱞᱟᱹᱭᱭᱟᱠᱚᱣᱟ ᱰᱟᱹᱟᱝᱨᱤ ᱠᱚᱣᱟᱜ ᱯᱚᱨᱚᱵᱽ ᱠᱟᱱᱟ ᱟᱫᱚ ᱰᱟᱹᱝᱨᱤ ᱠᱚ ᱥᱩᱱᱩᱢ ᱠᱚ ᱥᱤᱸᱫᱩᱨ ᱠᱚᱠᱚ ᱚᱡᱚᱜ ᱟᱠᱚᱣᱟ ᱟᱨ ᱡᱚᱠᱷᱚᱱ ᱡᱚᱠᱷᱚᱱ ᱛᱤᱥᱜ ᱥᱚᱨᱦᱟᱭ ᱦᱩᱭᱩᱜᱼᱟ ᱮᱱ ᱦᱤᱞᱳᱜ ᱧᱤᱫᱟᱹ ᱫᱚ ᱟᱹᱛᱩ ᱟᱹᱛᱩ ᱫᱟᱬᱟ ᱠᱟ ᱠᱟᱛᱮᱫ ᱧᱤᱫᱟᱹ ᱵᱮᱲᱟ ᱰᱟᱹᱟᱝᱨᱤ ᱠᱚᱠᱚ ᱤᱭᱟᱹ ᱠᱚ ᱪᱩᱢᱟᱹᱲᱟ ᱠᱚᱣᱟ ᱠᱚ ᱛᱟᱨᱯᱚᱨᱮ ᱫᱚᱥᱟᱨ ᱦᱤᱞᱚᱜ ᱫᱚ ᱰᱟᱹᱟᱝᱨᱤ ᱠᱚᱠᱚ ᱠᱷᱩᱱᱴᱟᱹᱣ ᱠᱚᱣᱟ ᱠᱚ ᱞᱟᱹᱭᱟᱠᱚ ᱵᱟᱝᱢᱟ ᱟᱵᱚ ᱥᱟᱱᱛᱟᱲ ᱥᱚᱢᱟᱡᱽ ᱨᱮᱫᱚ ᱥᱚᱨᱦᱟᱭ ᱫᱚᱟᱹᱛᱤ ᱞᱮᱠᱟᱱ ᱯᱚᱨᱚᱵᱽ ᱠᱟᱱᱟ ᱟᱫᱚ ᱚᱱᱟ ᱤᱭᱟᱹ ᱠᱟᱛᱮᱜ ᱜᱤ ᱠᱟᱹᱴᱤᱡ ᱰᱟᱹᱝᱨᱤ ᱠᱚ ᱪᱟᱨᱦᱟᱣ ᱵᱟᱲᱟ ᱠᱟᱛᱮ ᱠᱟᱹᱴᱤᱡ ᱮᱱᱮᱡ ᱥᱮᱨᱮᱧ ᱦᱩᱭᱩᱜᱼᱟ ᱚᱱᱠᱟᱜᱮ ᱟᱫᱚ ᱟᱯᱮ ᱥᱮᱫ ᱜᱮ ᱚᱠᱟᱞᱮᱠᱟ ᱠᱟᱹᱴᱤᱡ ᱮᱢ ᱧᱞᱟ
ᱟᱞᱮᱥᱮᱫ ᱫᱚ ᱯᱮ ᱢᱟᱦᱟ ᱠᱚ ᱢᱟᱱᱟᱣᱟ ᱯᱩᱭᱞᱩ ᱫᱤᱱ ᱦᱤᱞᱳᱜ ᱫᱚᱠᱚ ᱛᱩᱯᱩ ᱯᱷᱟᱨᱪᱟ ᱠᱚᱣᱟ ᱥᱩᱱᱩᱢ ᱥᱤᱸᱫᱩᱨ ᱠᱚᱠᱚ ᱞᱟᱜᱟᱣᱚᱣᱟ ᱠᱚ ᱛᱟᱨᱯᱚᱨᱮ ᱫᱤᱱ ᱦᱤᱞᱳᱜ ᱫᱚᱠᱚ ᱟᱲᱟᱜ ᱫᱟᱨᱟᱢ ᱠᱚᱣᱟ ᱩᱱ ᱦᱤᱞᱳᱜ ᱫᱚᱠᱚ ᱡᱤᱨᱟᱹ ᱦᱚᱪᱚ ᱠᱚᱣᱟ ᱛᱟᱨᱯᱚᱨᱮᱨ ᱫᱤᱱ ᱦᱤᱞᱳ ᱫᱚ ᱠᱷᱩᱱᱴᱟᱹᱣ ᱠᱚ ᱠᱷᱩᱱᱴᱟᱹᱣ ᱢᱟᱦᱟ ᱨᱮᱫᱚ ᱰᱟᱹᱟᱝᱨᱤ ᱠᱚ ᱵᱪ ᱤᱭᱟᱹ ᱠᱚᱣᱟ ᱠᱚ
ᱢᱟᱱᱮ ᱪᱟᱨᱦᱟᱣ ᱠᱚᱣᱟ ᱠᱚ ᱮᱱᱮᱡ ᱥᱮᱨᱮᱧᱟᱚ ᱚᱱᱠᱟ ᱠᱟ ᱠᱟᱛᱮᱮᱫ ᱜᱮ ᱟᱞᱮᱭᱟᱜ ᱫᱚ ᱥᱚᱦᱚᱨᱟᱭ ᱫᱚ ᱯᱟᱨᱚᱢᱚᱜ ᱛᱟᱞᱮᱭᱟ
ᱦᱩᱸ ᱦᱚᱭ ᱟᱫᱚ ᱟᱫᱚ ᱵᱟᱹᱞᱤᱧ ᱞᱟᱹᱭ ᱞᱮᱜᱼᱟ ᱦᱟᱸᱜ ᱟᱫᱚ ᱩᱱ ᱥᱚᱢᱚᱭ ᱫᱚ ᱦᱟᱸᱜ ᱟᱵᱚ ᱡᱟᱦᱟᱸ ᱠᱩᱲᱤ ᱜᱤᱫᱽᱨᱟᱹ ᱠᱚᱠᱚ ᱜᱚᱝ ᱠᱟᱠᱚᱣᱟ ᱩᱱᱠᱩ ᱠᱚᱠᱚ ᱱᱮᱶᱛᱟ ᱠᱚᱣᱟ
ᱦᱮᱸ ᱩᱱᱠᱩ ᱢᱟ ᱱᱮᱣᱛᱟ ᱵᱟᱨᱛᱮ ᱦ ᱦᱩᱭᱩᱜ ᱜᱮᱭᱟ
ᱦᱮᱸᱮ ᱦᱟᱹᱛᱤ ᱞᱮᱠᱟᱱ ᱵᱚᱨᱯᱷ ᱠᱟᱱᱟ ᱦᱮᱸ ᱦᱮᱸ
ᱚᱱᱟᱜᱤᱛᱚ ᱞᱩᱜᱩᱵᱩᱨᱩ ᱠᱚᱫᱚᱢ ᱪᱟᱞᱟᱣ ᱵᱟᱲᱟ ᱟᱠᱟᱱᱟ ᱥᱮ ᱵᱟᱝᱟ
ᱞᱩᱜᱩᱵᱩᱨᱩ ᱠᱚᱫᱚ ᱦᱟᱸᱜ ᱚᱱᱠᱟ ᱫᱚ ᱵᱟᱹᱞᱤᱧ ᱪᱟᱞᱟᱣ ᱵᱟᱲᱟ ᱟᱠᱟᱱᱟ ᱛᱚ ᱟᱸᱡᱚᱢ ᱫᱚᱞᱤᱧ ᱟᱸᱡᱚᱢ ᱵᱟᱲᱟ ᱠᱟᱜᱼᱟ ᱪᱟᱞᱟᱣ ᱦᱜ ᱢᱤᱫ ᱫᱷᱟᱣ ᱦᱚ ᱟᱣᱨᱤ ᱞᱤᱧ ᱪᱟᱞᱟᱜᱼᱟ ᱟᱫᱚ ᱟᱹᱵᱤᱱ ᱜᱮᱵᱤᱱ ᱪᱟᱞᱟ ᱵᱟᱲᱟᱭ ᱟᱱ ᱠᱟᱹᱴᱤᱡ ᱠᱚ ᱞᱩᱜᱩ ᱵᱩᱨᱩ ᱤᱫᱤ ᱠᱟᱛᱮᱫ ᱚᱱᱟ ᱠᱚᱨᱮ ᱪᱮᱫ ᱢᱮᱱᱟᱜᱼᱟ ᱪᱮᱫ ᱠᱚᱵᱤᱱ ᱧᱮᱞᱫᱟ ᱛᱟ ᱥᱮ ᱦᱟᱱᱟ ᱠᱩ ᱵᱮᱱ ᱞᱟᱹᱭ ᱞᱮᱠᱦᱟᱱ
ᱦᱚᱸ ᱪᱟᱞᱟᱣ ᱫᱚ ᱪᱟᱞᱟᱣ ᱟᱠᱟᱱ ᱜᱤᱭᱟᱹᱧ ᱪᱮᱫᱟᱜ ᱥᱮ ᱚᱸᱰᱮ ᱫᱚ ᱞᱩᱜᱩᱵᱩᱨᱩ ᱫᱚ ᱢᱤᱫᱴᱟᱝ ᱢᱤᱫᱴᱟᱝ ᱫᱷᱚᱨᱚᱢ ᱟᱱᱟᱜ ᱢᱤᱫᱴᱟᱝ ᱜᱟᱲ ᱠᱟᱱᱟ ᱦᱮᱸᱥᱮ ᱟᱹᱰᱤ ᱱᱟᱯᱟᱭ
ᱱᱟᱯᱟᱭ ᱢᱤᱫᱴᱟᱝ ᱡᱟᱭᱜᱟ ᱠᱟᱱᱟ ᱵᱚᱸᱜᱟ ᱵᱩᱨᱩ ᱤᱫᱤ ᱠᱟᱛᱮᱜ ᱜᱮ ᱚᱸᱰᱮ ᱦᱚᱸ ᱢᱮᱱᱟᱜᱫᱟ ᱠᱟᱫᱟ ᱞᱩᱜᱩ ᱵᱟᱵᱟ ᱞᱩᱜᱩ ᱟᱭᱳ ᱠᱚ ᱢᱮᱱᱟᱜ ᱠᱤᱱᱟ ᱚᱸᱰᱮ ᱜᱮ ᱟᱨ ᱚᱱᱮ ᱠᱚ ᱞᱟᱹᱭᱟ ᱪᱮᱫᱟᱜ ᱡᱟᱦᱟᱸᱭ ᱠᱚ ᱢᱟᱱᱮ ᱠᱚ ᱡᱟᱦᱟᱸᱭ ᱠᱚ ᱥᱟᱹᱨᱤ ᱢᱚᱱᱮᱛᱮᱢ ᱪᱟᱞᱟᱜᱼᱟ ᱥᱮ ᱡᱟᱦᱟᱸᱭ ᱟᱢ ᱢᱟᱱᱮ ᱩᱱᱤ ᱩᱱᱤ ᱡᱟᱦᱟᱸᱭ ᱵᱚᱸᱜᱟ ᱪᱮᱛᱟᱱ ᱟᱢᱟᱜ ᱤᱭᱟᱹ ᱢᱮᱱᱟᱜ ᱛᱟᱢᱟ᱾ ᱢᱟᱱᱮ ᱯᱟᱹᱛᱭᱟᱹᱣ ᱢᱮᱱᱟᱜ ᱛᱟᱢᱟ ᱥᱮ ᱩᱱᱤ ᱟᱢ ᱪᱮᱛᱟᱱ ᱨᱮ ᱵᱟᱭ ᱠᱟᱭ ᱡᱮ ᱵᱟᱝᱟ ᱱᱩᱭ ᱫᱚ ᱢᱤᱫᱴᱟᱝ ᱥᱟᱹᱨᱤ ᱢᱚᱱᱮ ᱛᱮᱧᱮ ᱫᱮᱵᱟ ᱥᱮᱵᱟᱣᱟᱹᱧ ᱠᱟᱱᱟ᱾ ᱛᱚ ᱚᱱᱠᱟᱱ ᱚᱱᱠᱟᱱ ᱪᱟᱞᱟᱣ ᱞᱮᱱᱠᱷᱟᱱ ᱚᱸᱰᱮ ᱥᱟᱛᱴᱤ ᱠᱟᱯᱟᱴ ᱢᱮᱱᱟᱜ ᱟᱠᱟᱫ ᱞᱮᱭᱟ ᱠᱚ ᱫᱷᱤᱨᱤ ᱠᱟᱯᱟᱴ ᱯᱟᱴ ᱚᱲᱮᱢ ᱡᱚᱴᱮᱫ ᱞᱮᱠᱷᱟᱱ ᱜᱡᱛᱮᱜᱮ ᱟᱢᱨᱮᱱ ᱢᱟᱱᱮ ᱟᱹᱜᱤᱞ ᱡᱟᱦᱟᱸᱭ ᱠᱚᱠᱚ ᱯᱩᱨᱩᱫᱷᱩᱞ ᱠᱚ ᱥᱟᱶ ᱪᱟᱞᱟᱣ ᱵᱟ ᱪᱟᱞᱟᱣ ᱟᱠᱟᱱᱟ ᱠᱚ ᱩᱱᱠᱩ ᱥᱟᱶᱢ ᱨᱚᱯᱚᱲ ᱫᱟᱲᱮᱭᱟᱜᱼᱟ᱾ ᱚᱱᱠᱟ
ᱟᱨ ᱞᱟᱹᱭ ᱫᱚᱠᱚ ᱵᱟᱝᱢᱟ ᱞᱩᱜᱩ ᱵᱩᱨᱩ ᱨᱮᱢᱟ ᱥᱤᱛᱟᱹ ᱱᱟᱞᱟ ᱢᱮᱱᱟᱜᱼᱟ, ᱟᱫᱚ ᱚᱱᱟ ᱤᱫᱤ ᱠᱟᱛᱮ ᱧᱮᱞ ᱟᱠᱟᱫ ᱟᱢ ᱪᱮᱫ ᱞᱮᱠᱟ, ᱞᱟᱹᱭ ᱞᱮᱠᱷᱟᱱ
ᱥᱤᱛᱟᱹ ᱱᱟᱞᱟ ᱥᱤᱛᱟᱹ ᱱᱟᱞᱟ ᱫᱚ ᱦᱮᱸ ᱫᱟᱜ ᱮᱠᱫᱚᱢ ᱯᱩᱨᱟᱹ ᱯᱷᱟᱨᱪᱟ, ᱮᱠᱫᱚᱢ ᱮᱠᱫᱚᱢ ᱱᱤᱨᱟᱹ ᱮᱠᱫᱚᱢ ᱥᱟᱯᱷᱟ ᱜᱮ ᱟᱨᱥᱤ ᱞᱮᱠᱟ ᱧᱮᱞᱚᱜᱼᱟ᱾ ᱚᱱᱟ ᱫᱟᱜ ᱚᱱᱟ ᱫᱟᱜ ᱦᱚᱸ ᱟᱹᱰᱤ ᱢᱤᱫᱴᱟᱝ ᱟᱵᱚ ᱪᱮᱫ ᱞᱮᱠᱟ ᱜᱚᱝᱜᱟ ᱫᱟᱜ ᱵᱚᱱ ᱞᱟᱹᱭᱟᱵᱚᱱ ᱥᱮ᱾ ᱢᱤᱫᱴᱟᱝ ᱟᱹᱰᱤ ᱢᱟᱱᱮ ᱯᱚᱵᱤᱛᱨᱚᱱᱟᱜ ᱫᱟᱜ ᱠᱟᱱᱟ᱾ ᱟᱵᱚᱣᱟᱜ ᱱᱚᱣᱟ ᱥᱤᱛᱟᱹᱱᱟᱞᱟ ᱨᱮᱱᱟᱜ ᱫᱟᱜ ᱦᱚᱸᱜ ᱝᱠᱟ ᱜᱮ, ᱟᱹᱰᱤ ᱱᱟᱯᱟᱭ ᱱᱟᱯᱟᱭ ᱮᱠᱫᱚᱢ ᱴᱷᱟᱢᱴᱷᱟᱢ ᱯᱷᱩᱨᱪᱷᱟᱹ ᱮᱠᱫᱚᱢ ᱢᱮᱱᱟᱜ ᱟᱠᱟᱫᱟ ᱨᱤᱞᱟᱹᱢᱟᱞᱟ᱾ ᱩᱱᱟᱹᱜ ᱩᱱᱟᱹᱜ ᱠᱚ ᱩᱱᱟᱹᱜ ᱠᱚ ᱛᱩᱯᱩᱱ ᱠᱟᱱᱟ ᱩᱱᱟᱹᱜ ᱠᱚ ᱫᱟᱜ ᱤᱭᱩᱜ ᱠᱟᱱᱟ᱾ ᱦᱟᱱᱛᱮ ᱦᱛᱮᱱᱟᱛᱮ ᱠᱷᱚᱱᱟᱜ ᱞᱤᱝᱜᱤ ᱜᱮ ᱢᱮᱱᱠᱷᱟᱱ, ᱚᱱᱟ ᱫᱟᱜ ᱫᱚ ᱛᱤᱥ ᱨᱮᱦᱚᱸ ᱢᱟᱱᱮ ᱤᱭᱟᱹ ᱫᱚ ᱵᱟᱝᱟ ᱵᱚᱲᱮ ᱠᱚᱫᱚ ᱵᱟᱝ ᱧᱮᱞᱚᱜ ᱠᱟᱱᱟ᱾ ᱯᱩᱨᱟᱹ ᱯᱷᱟᱨᱪᱟ ᱜᱮ ᱮᱠᱫᱚᱢ᱾
ᱦᱩᱸ ᱟᱹᱰᱤ ᱱᱟᱯᱟᱭ ᱧᱮᱞ ᱟᱹᱜᱩ ᱟᱠᱟᱫ ᱛᱮᱢ ᱱᱚᱣᱟ ᱠᱚ ᱤᱫᱤ ᱠᱟᱛᱮ ᱠᱟᱹᱴᱤᱡ ᱮᱢ ᱵᱟᱲᱟᱭᱟ ᱠᱤᱱᱛᱩ ᱤᱧ ᱤᱧ ᱦᱚᱸ ᱤᱪᱷᱟᱹ ᱢᱮᱱᱟᱜ ᱛᱤᱧᱟᱹ ᱡᱮ ᱞᱩᱜᱩ ᱵᱩᱨᱩ ᱪᱟᱞᱟᱜ ᱨᱮᱱᱟᱜ, ᱠᱤᱱᱛᱩ ᱛᱤᱱᱟᱹᱜ ᱴᱟᱜ ᱛᱱᱟᱹᱜ ᱫᱷᱤᱡ ᱠᱟᱱᱟ ᱚᱱᱟ ᱫᱚ ᱦᱟᱸᱟᱜ ᱵᱟᱹᱧ ᱞᱟᱹᱭ ᱫᱟᱲᱮᱭᱟᱜ ᱠᱟᱱᱛᱮ᱾ ᱠᱤᱱᱛᱩ ᱤᱪᱷᱟ ᱫᱚ ᱪᱟᱞᱟᱜ ᱨᱮᱱᱟᱜ ᱫᱚᱤᱫ ᱢᱮᱱᱟᱜ ᱛᱮᱭᱟᱹ, ᱦᱮᱸ ᱦᱮᱸ
ᱪᱟᱞᱟᱣ ᱫᱚ ᱠᱟᱹᱡ ᱫᱚᱨᱠᱟᱨ ᱜᱮ ᱦᱮᱸ ᱵᱟᱝ, ᱞᱟᱹᱭᱟᱠᱚ ᱚᱱᱮ ᱢᱟᱨᱟᱝ ᱵᱩᱨᱩ ᱚᱸᱰᱮ ᱡᱟᱦᱟᱸᱭ ᱢᱮᱱᱟᱭ ᱠᱮᱭᱟ ᱚᱸᱰᱮ ᱫᱚᱨᱵᱟᱨ ᱪᱟᱹᱴᱟᱹᱱᱤ ᱡᱟᱦᱟᱸ ᱢᱮᱱᱟᱜ ᱟᱠᱟᱫᱟ ᱢᱟᱱᱮ ᱩᱱᱟᱹᱜ ᱩᱥᱩᱞ ᱵᱩᱨᱩ ᱨᱮ ᱫᱚᱨᱵᱟᱨ ᱪᱟᱹᱴᱟᱱᱤ ᱨᱮ ᱩᱱᱠᱩ ᱡᱟᱦᱟᱸᱭ ᱟᱨ ᱢᱮᱱᱟᱜ ᱠᱚ ᱵᱚᱸᱜᱟ ᱠᱚ ᱥᱮ ᱡᱟᱦᱟᱸᱭ ᱠᱚ ᱩᱱᱠᱩ ᱥᱟᱶ ᱫᱚᱨᱵᱟᱨ ᱪᱟᱹᱴᱟᱹᱱᱤ ᱨᱮ ᱫᱩᱲᱩᱵ ᱠᱟᱛᱮ ᱮ ᱨᱚᱯ ᱨᱚᱯᱚᱲ ᱛᱟᱦᱮᱸᱫᱚᱜ ᱮ ᱛᱟᱨᱯᱚᱨᱮ ᱚᱱᱟ ᱠᱚᱦᱚᱸ ᱢᱮᱱᱟᱼᱜ ᱠᱟᱫ ᱚᱲᱮ ᱛᱟᱨᱯᱚᱨᱮ ᱚᱸᱻ ᱢᱟᱱᱮ ᱰᱷᱤᱝᱠᱤ ᱞᱩᱵᱩᱜ ᱡᱟᱦᱟᱸᱭ ᱪᱟᱣᱞᱮ ᱠᱷᱚᱫᱮ ᱠᱚᱠᱚ ᱵᱮᱱᱟᱣ ᱮᱫᱟ ᱚᱱᱟ ᱠᱚᱦᱚᱸ ᱢᱮᱱᱟᱜ ᱟᱠᱟᱫᱟ ᱚᱸᱰᱮ, ᱟᱹᱰᱤ ᱱᱟᱯᱟᱭ ᱱᱟᱯᱟᱭ ᱟᱹᱰᱤ ᱠᱤᱪᱷᱩ ᱡᱤᱱᱤᱥ ᱥᱤᱠᱷᱱᱟᱹᱛ ᱟᱱᱟᱜ ᱢᱮᱱᱟᱜ ᱟᱠᱟᱫᱟ ᱚᱸᱰᱮ ᱪᱟᱞᱟᱣ ᱞᱮᱱᱠᱷᱟᱱᱮᱢ ᱧᱮᱞ ᱟᱹᱜᱩ ᱠᱮᱭᱟ᱾ ᱪᱟᱞᱟᱜ ᱢᱮᱜᱮ ᱢᱤᱫ ᱫᱷᱟᱣ ᱜᱟᱱ ᱫᱚ᱾
ᱦᱮᱸ ᱦᱮᱸ ᱪᱟᱞᱟᱣ ᱨᱮᱱᱟᱜ ᱤᱪᱷᱟᱹ ᱫᱚ ᱢᱮᱱᱟᱜ ᱜᱮᱭᱟ᱾ ᱟᱢ ᱡᱟᱦᱟᱸ ᱞᱮᱠᱟᱢ ᱞᱟᱹᱭ ᱠᱮᱫᱮᱜᱼᱟ ᱟᱸᱡᱚᱢ ᱠᱟᱛᱮ ᱢᱟᱱᱮ ᱵᱷᱟᱹᱜᱤᱧ ᱵᱩᱡᱷᱟᱹᱣ ᱠᱮᱫᱼᱟ ᱡᱮ ᱱᱚᱣᱟ ᱠᱚ ᱤᱫᱤ ᱠᱟᱛᱮᱜ ᱦᱚᱸ ᱢᱮᱱᱟᱜᱼᱟ᱾ ᱤᱧᱦᱚᱸ ᱱᱚᱣᱟ ᱠᱚ ᱤᱫᱤ ᱠᱟᱛᱮᱜ ᱢᱟᱱᱮ ᱧᱮᱞ ᱨᱮᱱᱟᱜ ᱤᱪᱷᱟᱹ ᱢᱮᱱᱟᱜ ᱛᱤᱧᱟᱹ, ᱟᱫᱚ ᱟᱸᱡᱚᱢ ᱵᱟᱲᱟ ᱠᱟᱜ ᱟᱧ ᱦᱚᱲ ᱫᱚᱢᱮᱞ ᱫᱚᱢᱮᱞ ᱫᱤᱥᱚᱢ ᱫᱤᱥᱚᱢ ᱨᱮᱱ ᱦᱚᱲ ᱠᱚᱠᱚ ᱥᱮᱱᱚᱜᱼᱟ᱾ ᱟᱫᱚ, ᱪᱟᱞᱟᱣ ᱨᱮᱱᱟᱜ ᱤᱪᱷᱟᱹ ᱢᱮᱱᱟᱜᱼᱟ ᱟᱫᱚ ᱠᱤᱱᱛᱩ ᱟᱹᱣᱨᱤᱧ ᱪᱟᱞᱟᱜᱼᱟ᱾ ᱞᱟᱹᱭ ᱦᱩᱭᱩᱜ ᱠᱟᱱᱟ ᱦᱟᱸᱜ ᱪᱟᱞᱟᱣ ᱨᱮᱱᱟᱜ ᱜᱮ᱾ ᱛᱤᱱᱟᱹᱜ ᱴᱟᱜ ᱛᱤᱱᱟᱹᱜ ᱠᱨᱮᱤᱡᱚᱜ ᱠᱟᱱᱟ
ᱦᱳᱭ ᱛᱚ, ᱪᱟᱞᱟᱣ ᱫᱚ ᱫᱚᱨᱠᱟᱨ ᱜᱮᱭᱟ᱾
ᱦᱩᱸ ᱦᱩᱸ ᱟᱫᱚ
ᱟᱡᱚᱫᱤᱭᱟᱹ ᱵᱩᱨᱩᱢ ᱧᱮᱞ ᱟᱠᱟᱫᱟ ᱥᱮ ᱵᱟᱝᱼᱟ?
ᱟᱡᱚᱫᱤᱭᱟᱹ ᱵᱩᱨᱩ ᱷᱩᱱᱟᱜ ᱵᱟᱹᱧ ᱧᱮᱞ ᱟᱠᱟᱫ᱾
ᱟᱵᱚᱣᱟᱜ ᱟᱹᱰᱤ ᱡᱳᱨᱨᱮ ᱧᱩᱛᱩᱢ ᱢᱟᱱᱟᱜ ᱦᱮᱸᱥᱮ? ᱧᱩᱛᱩᱢᱢᱟᱱᱟ ᱵᱩᱨᱩ ᱛᱟᱵᱚᱱ ᱟᱵᱚ ᱥᱟᱱᱛᱟᱲ ᱥᱟᱶ ᱡᱚᱯᱲᱟᱣ ᱢᱮᱱᱟᱜ ᱟᱠᱟᱫᱟ᱾
ᱦᱮᱸ ᱵᱩᱨᱩ ᱵᱤᱨ ᱥᱮ ᱥᱮᱸᱫᱽᱨᱟ ᱡᱟᱦᱟᱸ ᱫᱚ ᱧᱮᱞ ᱫᱚ ᱦᱟᱼᱜ ᱵᱟᱹᱧ ᱧᱮᱞ ᱟᱸᱡᱚᱢ ᱟᱠᱟᱫ ᱟᱹᱧ ᱟᱫᱚ ᱟᱢ ᱧᱮᱞ ᱟᱠᱟᱫ ᱠᱷᱟᱱ ᱚᱱᱟ ᱠᱚ ᱤᱫᱤ ᱠᱟᱛᱮ ᱠᱟᱹᱴᱤᱡ ᱵᱟᱲᱟᱭ ᱛᱟᱦᱮᱱᱟᱢ ᱞᱟᱹᱭ ᱞᱮ ᱱᱟᱯᱟᱭ ᱠᱚᱜᱼᱟ
ᱚᱸᱰᱮ ᱦᱚᱸ ᱚᱸᱰᱮ ᱦᱚᱸ ᱢᱮᱱᱟᱜ ᱠᱟᱫᱟ ᱱᱟᱯᱟᱭ ᱜᱮᱛᱚ᱾ ᱡᱷᱟᱨᱱᱟ ᱚᱱᱟ ᱦᱚᱸ ᱚᱲᱮ ᱦᱚᱸ ᱪᱮᱛᱟᱱ ᱠᱷᱚᱱᱟᱜ ᱜᱮ ᱫᱟᱜ ᱫᱚ ᱥᱮ ᱢᱤᱛᱧ ᱠᱟᱱᱟ ᱚᱱᱟᱱᱟᱜ ᱫᱟᱜ ᱫᱩᱯᱩᱨᱟᱹ ᱛᱚᱣᱟ ᱞᱮᱠᱟ ᱧᱮᱞᱚᱜᱼᱟ ᱚᱱᱟᱸᱰᱮᱱᱟᱜ ᱫᱟᱜ ᱫᱚ ᱱᱟᱯᱟᱭ ᱜᱮᱭᱟ ᱛᱤᱱᱟᱹᱜ ᱪᱮᱦᱨᱟᱱ ᱢᱟᱱᱮ ᱡᱤᱵ ᱡᱤᱭᱟᱹᱞᱤ ᱠᱚᱦᱚᱸ ᱢᱮᱱᱟᱜ ᱠᱚᱫᱟ ᱡᱤᱭᱟᱹᱞᱤ ᱠᱚᱫᱚ ᱩᱱᱠᱩ ᱵᱟᱠᱷᱨᱟ ᱛᱮᱫᱚ ᱟᱞᱟ ᱛᱮᱠᱚ ᱮᱴᱮᱫ ᱮᱥᱮᱫ ᱟᱠᱟᱫ ᱠᱚᱣᱟ ᱡᱟᱛᱮ ᱢᱟᱱᱮ ᱟᱵᱚ ᱫᱚ ᱥᱚᱵᱽ ᱥᱚᱢᱚᱭ ᱫᱟᱬᱟᱱ ᱠᱚᱠᱚ ᱪᱟᱞᱟᱜ ᱜᱮᱭᱟ ᱥᱮ ᱟᱵᱚ ᱥᱩᱢᱩᱝ ᱫᱚ ᱵᱟᱝ ᱜᱮᱮ ᱟᱨᱦᱚᱸ ᱮᱴᱟᱜ ᱮᱴᱟᱜ ᱦᱚᱲ ᱠᱚᱠᱚ ᱪᱟᱞᱟᱜ ᱜᱮᱭᱟ ᱠᱚ ᱡᱛᱮ ᱩᱱᱠᱩ ᱠᱳᱱᱚ ᱩᱱᱠᱩ ᱡᱤᱵᱽ ᱡᱤᱭᱟᱹᱞᱤ ᱠᱚ ᱥᱟᱶ ᱠᱱᱚ ᱟᱞᱚ ᱢᱟᱱᱮ ᱥᱟᱢᱟᱝ ᱫᱟᱯᱨᱟᱢ ᱟᱞᱚ ᱦᱩᱭᱩᱜ ᱛᱟᱠᱚᱟ ᱤᱱᱟᱹ ᱞᱟᱹᱜᱤᱫ ᱠᱚ ᱩᱱᱠᱩ ᱫᱚ ᱚᱱᱟ ᱠᱟᱛᱮ ᱠᱚ ᱮᱴᱮᱫ ᱮᱥᱮᱫ ᱟᱠᱟᱫ ᱠᱚᱣᱟ ᱠᱚ ᱟᱨ ᱛᱚ ᱚᱱᱟ ᱵᱩᱨᱩ ᱨᱮ ᱚᱱᱟ ᱦᱚᱭᱛᱚ ᱫᱚ ᱵᱟᱝᱼᱟ ᱚᱱᱟ ᱵᱩᱨᱩ ᱨᱮᱜᱮ ᱥᱮᱸᱫᱽᱨᱟ ᱠᱚᱫᱚ ᱦᱩᱭᱩᱜᱼᱟ ᱠᱚᱲᱟ ᱦᱚᱯᱚᱱ ᱠᱚᱠᱚ ᱪᱟᱞᱟᱜ ᱟᱠᱚ ᱟᱯᱮ ᱚᱱᱛᱮ ᱥᱮᱸᱫᱽᱨᱟ ᱠᱚᱠᱚ ᱪᱟᱞᱟᱜ ᱜᱮᱭᱟ ᱥᱮ ᱵᱟᱝᱟ ᱟᱡᱳᱫᱤᱭᱟᱹ ᱵᱩᱨᱩ ᱫᱚ
ᱟᱫᱚ ᱱᱚᱛ ᱠᱷᱚᱱᱚᱱ ᱫᱚ ᱦᱟᱸᱜ ᱱᱚᱝᱠᱟ ᱞᱮᱠᱟ ᱛᱮᱫᱚ ᱪᱟᱞᱟᱣ ᱛᱮᱠᱚ ᱪᱟᱞᱟᱜ ᱜᱮᱭᱟ ᱞᱟᱹᱭᱟᱠᱚ ᱵᱟᱝᱢᱟ ᱚᱱᱟ ᱫᱚ ᱡᱷᱚᱛᱚᱠᱷ ᱟᱵᱚ ᱥᱟᱱᱛᱟᱲ ᱠᱚᱣᱟᱜ ᱡᱷᱚᱛᱚᱠᱷ ᱢᱟᱨᱟᱝ ᱸ ᱟᱡᱚᱫᱤᱭᱟᱹ ᱵᱩᱨᱩ ᱜᱮ ᱥᱮᱸᱫᱽᱨᱟ ᱢᱟᱱᱮ ᱠᱷᱚᱱ ᱢᱟᱨᱟᱝ ᱥᱮᱸᱫᱽᱨᱟ ᱠᱟᱱᱟ ᱚᱱᱟᱛᱮ ᱟᱞᱮ ᱱᱚᱛᱮ ᱠᱷᱚᱱ ᱦᱚᱸ ᱪᱟᱞᱟᱣ ᱫᱚ᱾ ᱠᱚ ᱪᱟᱞᱟᱣ ᱵᱟᱲᱟᱜ ᱜᱮᱭᱟ ᱟᱨ ᱟᱨᱚ ᱠᱚ ᱪᱟᱞᱟᱣ ᱠᱟᱱ ᱜᱮᱭᱟ ᱟᱹᱰᱤ ᱵᱚᱪᱷᱚᱨ ᱵᱚᱪᱷᱚᱨ ᱜᱮᱠᱚ ᱪᱟᱞᱟᱜ ᱜᱮᱭᱟ ᱚᱸᱰᱮ ᱫᱚ ᱡᱷᱚᱛᱚᱠᱷᱚᱱ ᱢᱟᱨᱟᱝ ᱥᱮᱸᱫᱽᱨᱟ ᱛᱚ ᱚᱸᱰᱮ ᱜᱮ ᱦᱩᱭᱩᱜᱼᱟ ᱚᱱᱟ ᱠᱷᱟᱹᱛᱤᱨ ᱛᱮ
ᱦᱮᱸᱛᱚ ᱟᱨ ᱪᱟᱞᱟᱣ ᱫᱚ ᱦ ᱦᱩᱭᱩᱜ ᱜᱮᱭᱟ ᱥᱮ ᱠᱚᱲᱟ ᱜᱤᱫᱽᱨᱟᱹ ᱠᱷᱮᱛᱨᱮ ᱢᱟᱠᱚ ᱞᱟᱹᱭ ᱠᱟᱫᱟ ᱥᱮ ᱠᱚᱲᱟ ᱜᱤᱫᱽᱨᱟᱹᱢ ᱦᱩᱭᱩᱜ ᱠᱷᱟᱱ ᱫᱚ ᱟᱡᱚᱫᱤᱭᱟᱹ ᱵᱩᱨᱩ ᱥᱮᱸᱫᱽᱨᱟ ᱪᱟᱞᱟᱜ ᱢᱮ ᱟᱨ ᱵᱟᱝᱠᱷᱟᱱ ᱠᱚᱲᱟ ᱨᱮ ᱵᱟᱢ ᱞᱮᱠᱷᱟᱜᱼᱟ ᱟᱨ ᱠᱩᱲᱤ ᱠᱷᱟᱱ ᱫᱚ ᱪᱟᱠ ᱚᱞᱛᱟᱲᱤ ᱯᱟᱛᱟ ᱪᱟᱞᱟᱜ ᱢᱮ ᱛᱚᱵᱮ ᱵᱟᱠᱷᱟᱱ ᱠᱩᱲᱤ ᱵᱟᱝᱠᱷᱟᱱ ᱵᱟᱢ ᱞᱮᱠᱷᱟᱜᱼᱟ ᱠᱩᱲᱤ ᱠᱷᱟᱱ ᱠᱟᱱ ᱫᱚᱢ
ᱦᱳᱭ ᱦᱳᱭ ᱟᱹᱰᱤ ᱴᱷᱤᱠ ᱠᱟᱛᱷᱟᱢ ᱞᱟᱹᱭᱠᱮᱜᱟ ᱢ ᱟᱸᱡᱚᱢ ᱠᱟᱛᱮ ᱵᱷᱟᱹᱜᱤᱧ ᱵᱩᱡᱷᱟᱹᱣ ᱠᱮᱫᱼᱟ
ᱠᱟᱛᱷᱟ ᱨᱮᱜᱮ ᱞᱟᱹᱭ ᱟᱹᱜᱩ ᱠᱟᱱᱟ ᱵᱚ ᱤᱱᱟᱹ ᱠᱷᱟᱹᱛᱤᱨ ᱠᱚᱲᱟ ᱜᱤᱫᱽᱨᱟᱹ ᱡᱟᱦᱟᱱᱟᱜ ᱥᱮᱸᱫᱽᱨᱟ ᱠᱚ ᱨᱟᱹᱥᱠᱟᱹᱜ ᱵᱟᱠᱚ ᱨᱟᱹᱥᱠᱟᱹᱜᱼᱟ ᱟᱡᱳᱫᱤᱭᱟᱹ ᱵᱩᱨᱩ ᱥᱮᱸᱫᱽᱨᱟ ᱫᱚᱠᱚ ᱨᱟᱹᱥᱠᱟᱹ ᱟᱹᱜᱤᱭᱟ ᱠᱚ ᱧᱮᱞ ᱨᱮᱦᱚᱸ ᱠᱚ ᱧᱮᱞ ᱟᱹᱜᱩᱣᱟᱜᱼᱟ ᱠᱚ ᱫᱟᱬᱟ ᱟᱹᱜᱩᱣᱟᱜᱼᱟᱚ
ᱟᱨ ᱠᱩᱲᱤ ᱜᱤᱫᱽᱨᱟᱹ ᱦᱚᱸ ᱚᱱᱠᱟᱟᱜᱮ ᱡᱟᱦᱟᱱᱟᱜ ᱠᱚ ᱨᱟᱹᱥᱠᱟᱹᱜ ᱵᱟᱠᱚ ᱨᱟᱹᱥᱠᱟᱹᱜᱼᱟ ᱪᱟᱠᱚᱞᱛᱟᱲᱤ ᱯᱟᱛᱟ ᱫᱚᱠᱚ ᱪᱟᱞᱟᱜ ᱧᱮᱞ ᱫᱚᱠᱚ ᱨᱟᱹᱥᱠᱟᱹᱜ ᱜᱮᱭᱟ
ᱦᱮᱸ ᱠᱟᱛᱷᱟ ᱨᱮᱜᱮ ᱞᱟᱹᱭ ᱟᱹᱜᱩ ᱠᱟᱱ ᱛᱟᱵᱚᱱᱟ ᱥᱮ ᱟᱵᱚᱣᱟᱜ ᱩᱱ ᱥᱚᱢᱟ ᱠᱷᱚᱱᱟᱜ ᱜᱮ ᱦᱟᱯᱲᱟᱢ ᱠᱚᱠᱚ ᱞᱟᱹᱭ ᱟᱹᱜᱩ ᱠᱟᱫᱟ ᱥᱮ ᱚᱱᱟ ᱫᱚᱠᱚ ᱛᱚᱞ ᱚᱞ ᱛᱚᱞ ᱟᱹᱜᱩ ᱟᱠᱟᱫ ᱛᱮᱠᱚ ᱞᱟᱹᱭ ᱠᱟᱫᱟ ᱠᱚ ᱤᱱᱟᱹ ᱠᱷᱟᱹᱛᱤᱨ ᱛᱮᱜᱮ ᱛᱚ ᱚᱱᱟ ᱫᱚ ᱱᱤᱛᱚᱜ ᱯᱚᱨᱚᱢᱯᱚᱨᱟ ᱪᱟᱞᱟᱣ ᱦᱤᱡᱩᱜ ᱠᱟᱱ ᱜᱮᱭᱟ ᱫᱚ᱾
ᱦᱮᱸ ᱟᱨᱠᱟᱟᱭ ᱦ ᱪᱟᱞᱟᱣ ᱟᱠᱟᱜ ᱜᱮ ᱛᱟᱦᱮᱱᱟ ᱟᱫᱚ ᱢᱟᱹᱭ ᱢᱟ ᱟᱫᱚ ᱚᱱᱠᱟ ᱜᱮᱞᱟᱝ ᱨᱚᱯᱚᱲᱟ ᱵᱟᱹᱭ ᱵᱟᱹᱭᱛᱮ ᱥᱚᱢᱚᱭ ᱠᱚᱦᱚᱸ ᱱᱟᱦᱟᱜ ᱪᱟᱵᱟᱭ ᱦᱩᱭᱩᱜᱼᱟ ᱮᱱ ᱛᱟᱞᱟᱝᱟ ᱟᱫᱚ ᱱᱚᱝᱠᱟ ᱜᱮ ᱟᱨᱦᱚᱸ ᱥᱚᱢᱚᱭ ᱠᱚ ᱧᱟᱢᱚᱜ ᱠᱷᱟᱱ ᱦᱟᱸᱜ ᱴᱷᱤᱠ ᱮᱱᱟᱞᱟᱝ ᱟᱨᱚ ᱠᱚᱨᱟᱣ ᱞᱮᱱᱠᱷᱟᱱ ᱟᱨᱦᱚᱸ ᱮᱴᱟᱜ ᱠᱤᱪᱷᱩ ᱠᱚ ᱤᱫᱤ ᱠᱟᱛᱮ
ᱟᱪᱪᱷᱟ ᱦ ᱫᱤ ᱱᱟᱯᱟᱭ ᱠᱟᱛᱷᱟ ᱛᱚᱵᱮ
ᱦᱳᱭ ᱦᱳ ᱡᱚᱢ ᱵᱟᱲᱟᱭ ᱢᱮ
ᱦᱮᱸ